ᱦᱮᱞᱳ᱾ ᱦᱮᱸ ᱡᱚᱦᱟᱨ ᱜᱮ ᱾
ᱦᱮᱸ ᱡᱚᱦᱟᱨ ᱜᱮ।
ᱨᱚᱲ ᱠᱚ ᱟᱸᱡᱚᱢᱚᱜ ᱠᱟᱱᱟ?
ᱦᱮᱸ ᱟᱸᱡᱚᱢᱚᱜ ᱟᱹᱞᱤᱧᱟᱜ ᱨᱚᱲ ᱵᱤᱱ ᱟᱸᱡᱚᱢ ᱮᱫᱟ?
ᱦᱳᱭ ᱟᱸᱡᱚᱢᱮᱜᱼᱟ ᱞᱤᱧ ᱟᱵᱮᱱᱟᱜ ᱦᱚᱸ ᱢᱚᱡᱽ ᱜᱮ।
ᱟᱪᱷᱟ
ᱦᱚᱸ ᱪᱮᱫ ᱵᱤᱱ ᱪᱮᱠᱟᱭᱟ ᱛᱟᱦᱟᱞᱮ ᱱᱤᱛᱚᱜ ᱫᱚ?
ᱪᱮᱫ ᱦᱚᱸ ᱵᱟᱞᱤᱧ ᱪᱤᱠᱟᱹᱭᱮᱫᱟ ᱢᱟᱱᱮ ᱫᱩᱲᱩᱵ ᱵᱟᱲᱟ ᱜᱮ ᱦᱩᱭ ᱟᱠᱟᱱᱟ।
ᱟᱪᱷᱟ-ᱟᱪᱷᱟ।
ᱟᱵᱤᱱ ᱫᱚ ᱪᱮᱫ ᱵᱤᱱ ᱪᱤᱠᱟᱹ ᱵᱟᱲᱟᱭᱮᱫᱟ?
ᱟᱹᱞᱤᱧ ᱦᱚᱸ ᱱᱤᱛᱚᱜ ᱫᱚ ᱦᱟᱸᱜ ᱟᱹᱞᱤᱧ ᱫᱩᱲᱩᱵ ᱵᱟᱲᱟᱣ ᱟᱠᱟᱱ ᱜᱮᱭᱟ ᱠᱟᱹᱢᱤ ᱠᱚᱫᱚ ᱱᱤᱛᱚᱜ ᱫᱚ ᱪᱮᱫ ᱦᱚᱸ ᱵᱟᱹᱞᱤᱧ ᱪᱤᱠᱟᱹᱭ ᱟ।
ᱟᱪᱷᱟ
ᱦᱮᱸ ᱛᱟᱞᱦᱮ ᱤᱥᱤᱱ-ᱵᱟᱥᱟᱝ ᱠᱚᱫᱚ ᱦᱩᱭ ᱵᱟᱲᱟᱭᱱᱟ ᱥᱮ ᱟᱣᱨᱤ?
ᱦᱮᱸ ᱤᱥᱤᱱ-ᱵᱟᱥᱤᱱ ᱠᱟᱱ ᱜᱮᱭᱟ।
ᱟᱪᱷᱟ-ᱟᱪᱷᱟ ᱛᱚᱵᱮ ᱡᱚᱢ ᱫᱚ ᱦᱟᱸᱜ ᱟᱹᱣᱨᱤᱯᱮ ᱡᱚᱢᱟ ᱥᱮ ᱡᱚᱢ ᱵᱟᱲᱟ ᱠᱮᱫ ᱜᱮᱭᱟᱯᱮ?
ᱵᱟᱝ-ᱵᱟᱝ ᱟᱣᱨᱤ ᱦᱩᱭᱩᱜ-ᱟ᱾
ᱟᱪᱷᱟ-ᱟᱪᱷᱟ ᱦᱳᱭ ᱛᱚ।
ᱦᱮᱸ
ᱛᱟᱦᱞᱮ ᱪᱮᱫ ᱯᱮ ᱩᱛᱩ ᱞᱮᱫ ᱛᱮ ᱛᱮᱦᱮᱧ ᱫᱚ?
ᱟᱜ ᱵᱮᱞᱮ ᱦᱩᱭ ᱞᱮᱱᱟ। ᱟᱨ ᱠᱩᱱᱫᱽᱨᱤ
ᱟᱪᱷᱟ-ᱟᱪᱷᱟ ᱨᱚᱲ ᱚᱱᱟᱦᱟᱜ ᱟᱹᱰᱤ ᱵᱷᱤᱛᱤᱨ ᱧᱚᱜ ᱨᱮᱢ ᱟᱸᱡᱚᱢ ᱠᱤᱪᱷᱩ-ᱠᱤᱪᱷᱩ ᱚᱠᱛᱚ ᱫᱚ ᱵᱷᱤᱛᱤᱨ ᱧᱚᱜ ᱨᱮ ᱟᱸᱡᱚᱢᱚᱜ ᱠᱟᱱ ᱛᱟᱵᱤᱱᱟ ᱨᱚᱲ।
ᱚ ᱱᱤᱛᱚᱜ ᱵᱤᱱ ᱟᱸᱡᱚᱢ ᱧᱟᱢ ᱫᱟ
ᱦᱳᱭ ᱦᱳᱭ ᱱᱤᱛᱚᱜ ᱞᱤᱧ ᱟᱸᱡᱚᱢ ᱧᱟᱢᱮᱜᱼᱟ।
ᱚᱱᱛᱮ ᱫᱟᱜ ᱡᱟᱹᱲᱤ ᱫᱟᱭ?
ᱵᱟᱝᱜᱮ ᱱᱤᱛᱚᱜ ᱫᱚ ᱦᱟᱸᱜ ᱵᱟᱭ ᱫᱟᱜ ᱡᱟᱹᱲᱤᱭᱟᱜᱼᱟ ᱢᱮᱱᱠᱷᱟᱱ ᱛᱟᱨᱟᱥᱤ ᱚᱠᱛᱚ ᱫᱚ ᱦᱟᱸᱜ ᱮ ᱫᱟᱜ ᱡᱟᱹᱲᱤ ᱵᱟᱲᱟ ᱠᱮᱫ ᱜᱮᱭᱟ ᱵᱷᱟᱜᱮ ᱜᱮ ᱱᱚᱛᱮ ᱦᱚᱸ
ᱟᱪᱷᱟ
ᱟᱯᱮᱥᱮᱫ ᱜᱮ ᱚᱠᱟᱞᱮᱠᱟ ᱫᱟᱜ ᱡᱟᱹᱲᱤ ᱠᱚ?
ᱟᱞᱮ ᱥᱮᱫ ᱦᱚᱸ ᱱᱤᱛᱚᱜ ᱫᱚ ᱵᱟᱭ ᱫᱟᱜ ᱡᱟᱹᱲᱤᱭᱮᱫᱟ ᱢᱮᱱᱠᱷᱟᱱ ᱮ ᱚᱱᱠᱟ ᱛᱤᱠᱤᱱ ᱫᱚ ᱠᱟᱹᱴᱤᱡ- ᱠᱟᱹᱴᱤᱡ ᱮ ᱫᱟᱜ ᱡᱟᱲᱤᱭᱮᱫ ᱛᱟᱦᱮᱸᱱ ᱟᱨ ᱛᱟᱨᱟᱥᱤᱧ ᱦᱚᱸ ᱫᱟᱜ ᱡᱟᱹᱲᱤᱟᱜ ᱛᱟᱦᱮᱸ
ᱟᱪᱷᱟ-ᱟᱪᱷᱟ ᱦᱳᱭ ᱛᱚ ᱛᱟᱦᱚᱞᱮ ᱪᱟᱥ ᱠᱟᱹᱢᱤ ᱠᱚ ᱢᱮᱱ ᱞᱮᱠᱷᱟᱱ ᱫᱚ ᱛᱤᱱᱟᱹᱜ ᱜᱟᱱ ᱯᱮ ᱢᱟᱲᱟᱝ ᱜᱚᱫ ᱠᱟᱜᱼᱟ᱾
ᱪᱟᱥ ᱠᱟᱹᱢᱤ ᱫᱚ ᱚᱱᱠᱟ ᱫᱚ ᱟᱹᱣᱨᱤ ᱠᱚ ᱮᱛᱚᱦᱚᱵᱟ ᱢᱮᱱᱠᱷᱟᱱ ᱟᱨ ᱮᱛᱚᱦᱚᱵ ᱞᱟᱹᱜᱤᱫ ᱜᱮᱦᱟᱸᱜ ᱚᱱᱠᱟ ᱜᱮ
ᱟᱪᱷᱟ-ᱟᱪᱷᱟ ᱚ ᱢᱟᱱᱮ ᱛᱟᱦᱚᱞᱮ ᱟᱯᱮ ᱚᱱᱛᱮ ᱫᱚᱦᱟᱸᱜ ᱟᱹᱣᱨᱤ ᱠᱚ ᱮᱛᱚᱦᱚᱵᱟ ᱟᱭᱢᱟ ᱜᱟᱱ ᱡᱟᱭᱜᱟ ᱠᱚᱨᱮᱫ ᱜᱮ ᱦᱟᱸᱜ ᱛᱚ ᱚᱫᱽᱫᱷᱮᱠ ᱜᱟᱱ ᱠᱚ ᱨᱚᱦᱚᱭ ᱵᱟᱲᱟ ᱜᱚᱫ ᱠᱮᱜᱼᱟ ᱟᱸᱡᱚᱢ ᱵᱟᱲᱟᱭᱮᱫᱼᱟᱞᱤᱧ ᱟᱯᱮ ᱫᱚ ᱛᱟᱦᱚᱞᱮ ᱩᱱᱟᱹᱜ ᱛᱟᱭᱚᱢ
ᱦᱮᱸᱻ ᱛᱟᱭᱚᱢ ᱵᱟᱝ ᱟᱸᱡᱚᱢ ᱴᱷᱤᱠᱟᱹᱜ ᱠᱟᱱᱟ
ᱟᱞᱮ ᱥᱮᱫ ᱦᱮᱞᱳ
ᱦᱮᱸ
ᱚᱸ ᱟᱹᱰᱤ ᱵᱷᱤᱛᱤᱨ ᱨᱮ ᱟᱸᱡᱚᱢᱚᱜ ᱠᱟᱱ ᱛᱟᱵᱤᱱᱟ ᱵᱟᱝ ᱫᱚ ᱯᱨᱚᱵᱞᱮᱢᱮᱜ ᱟᱭ ᱥᱮ ᱪᱮᱫ ᱪᱚᱝ ᱨᱚᱲ ᱜᱮ ᱵᱟᱝ ᱟᱸᱡᱚᱢᱚᱜ ᱠᱟᱱ ᱛᱟᱵᱮᱱᱟ ᱟᱹᱰᱤ ᱵᱷᱤᱛᱤᱨ ᱧᱚᱜ ᱨᱮ ᱟᱸᱡᱚᱢᱚᱜ ᱠᱟᱱᱟ
ᱱᱤᱛᱚᱜ ᱵᱮᱱ ᱟᱸᱧᱡᱚᱢ ᱧᱟᱢᱮᱫᱟ
ᱦᱳᱭ ᱦᱳᱭ ᱱᱤᱛᱚᱜ ᱞᱤᱧ ᱟᱸᱡᱚᱢᱮᱫᱼᱟ᱾
ᱦᱮᱸ ᱞᱟᱹᱭ ᱫᱟᱞᱤᱧ ᱟᱯᱮ ᱥᱮᱫ ᱦᱚᱸ ᱮᱛᱚᱦᱚᱵ ᱜᱮᱠᱚ
ᱦᱳᱭ-ᱦᱳᱭ ᱟᱞᱮᱥᱮᱫ ᱫᱚ ᱦᱟᱸᱜ ᱮᱛᱚᱦᱚᱵ ᱵᱟᱲᱟ ᱟᱠᱟᱫ ᱜᱮᱭᱟ ᱠᱚ ᱥᱮ ᱠᱤᱪᱷᱩᱜᱟᱱ ᱦᱚᱲ ᱠᱚᱫᱚ ᱦᱟᱸᱜ ᱯᱨᱛᱮᱠ ᱜᱟᱱ ᱫᱚᱠᱚ ᱨᱚᱦᱚᱭ ᱵᱟᱲᱟ ᱠᱮᱜᱼᱟ ᱢᱮᱱᱠᱷᱟᱱ ᱱᱚᱜᱼᱚᱭ ᱦᱚᱞᱟ ᱢᱟᱫᱷᱮᱨ ᱫᱚ ᱵᱟᱭ ᱫᱟᱜ ᱫ ᱠᱟᱜ ᱛᱟᱦᱮᱸᱜ ᱛᱚ ᱛᱟᱦᱚᱞᱮ ᱠᱷᱟᱱ ᱚᱱᱟ ᱛᱟᱞᱟᱨᱮ ᱠᱟᱹᱴᱤᱡ ᱵᱚᱱᱫᱚ ᱛᱟᱦᱮᱸ ᱞᱮᱱᱟ ᱟᱫᱚ ᱛᱮᱦᱤᱧ ᱮ ᱫᱟᱜ ᱵᱟᱲᱟ ᱠᱼᱟ ᱟᱫᱚ ᱠᱷᱮᱛ ᱠᱚᱦᱟᱸᱜ ᱡᱩᱫᱤ ᱫᱟᱜ ᱵᱟᱲᱟᱣ ᱟᱠᱟᱱ ᱠᱷᱟᱱ ᱟᱨᱦᱚᱸ ᱦᱟᱜ ᱚᱱᱠᱟ ᱜᱮ ᱨᱚᱦᱚᱭ ᱵᱟᱲᱟ ᱦᱩᱭᱩᱜᱼᱟ᱾ ᱪᱮᱨᱦᱟ ᱥᱟᱺᱦᱤᱡ ᱫᱚ ᱵᱟᱭ ᱫᱟᱜ ᱟᱞᱮ ᱠᱟᱱᱟ ᱟᱨᱠᱤ ᱠᱤᱪᱷᱩᱜᱟᱱ ᱠᱷᱮᱛ ᱠᱚᱫᱚ ᱫᱟᱜ ᱜᱚᱫᱚᱜ ᱠᱟᱱᱟ ᱠᱟᱱᱟ ᱡᱟᱦᱟᱸ ᱠᱚ ᱞᱚᱜᱚᱱ ᱧᱚᱜ ᱛᱮ ᱫᱟᱜᱚᱜ-ᱟ᱾ ᱟᱨ ᱠᱤᱪᱷᱩ ᱜᱟᱱ ᱫᱚ ᱦᱟᱸᱜ ᱵᱟᱝ ᱛᱟᱦᱞᱮ ᱚᱱᱟ ᱫᱟᱜ ᱵᱟᱲᱟ ᱠᱷᱮᱛ ᱠᱚᱫᱚ ᱦᱟᱸᱜ ᱞᱮ ᱨᱚᱦᱚᱭ ᱵᱟᱲᱟ ᱠᱮᱜᱼᱟ ᱟᱨ ᱡᱟᱦᱟᱸ ᱠᱚ ᱟᱹᱣᱨᱤ ᱭᱟᱜᱼᱟ ᱚᱱᱟ ᱠᱚᱫᱚ ᱦᱟᱸᱜ ᱟᱹᱣᱨᱤ ᱞᱮ ᱨᱚᱦᱚᱭᱟ
ᱟᱪᱷᱟ-ᱟᱪᱷᱟ, ᱟᱪᱷᱟ ᱟᱯᱮ ᱥᱮᱫ ᱫᱚ ᱚᱱᱛᱮ ᱫᱚ ᱫᱟᱜ ᱡᱟᱹᱲᱤ ᱵᱚᱨᱥᱟ ᱜᱮᱥᱮ ᱢᱤᱱᱤ ᱠᱚ
ᱵᱟᱝ ᱵᱟᱝ ᱢᱤᱱᱤ ᱥᱮᱞᱚ ᱥᱮ ᱠᱮᱱᱮᱞ ᱚᱱᱠᱟᱱᱟᱜ ᱫᱚ ᱫᱟᱜ ᱠᱚᱨᱮᱱᱟᱜ ᱫᱚ ᱵᱟᱹᱱᱩᱜ ᱛᱟᱞᱮᱭᱟ ᱵᱮᱵᱚᱥᱛᱷᱟ ᱫᱚ ᱥᱟᱱᱟᱢ ᱪᱟᱥ ᱠᱟᱹᱢᱤᱜᱮ ᱟᱞᱮ ᱦᱟᱸᱜ ᱥᱮᱨᱢᱟ ᱡᱟᱹᱲᱤ ᱵᱷᱚᱨᱥᱟ ᱜᱮ ᱚᱱᱠᱟ ᱵᱮᱵᱚᱥᱛᱷᱟ ᱠᱚ ᱛᱟᱦᱮᱸ ᱞᱮᱱᱠᱷᱟᱱ ᱦᱟᱸᱜ ᱟᱴᱚᱠ ᱠᱚᱫᱚ ᱵᱟᱞᱮ ᱛᱟᱦᱮᱸ ᱠᱚᱜᱼᱟ ᱨᱚᱦᱚᱭ ᱠᱮᱫᱜᱮᱭᱟᱞᱮ
ᱦᱮᱸ
ᱟᱯᱮ ᱥᱮᱫ ᱜᱮ ᱚᱠᱟ ᱞᱮᱠᱟ ᱪᱮᱫ ᱞᱮᱠᱟ ᱫᱟᱜ ᱡᱟᱹᱲᱤ ᱥᱮᱨᱢᱟ ᱡᱟᱹᱲᱤ ᱵᱷᱚᱨᱥᱟ ᱜᱮᱥᱮ ᱟᱨ ᱚᱱᱠᱟ ᱟᱭᱢᱟ ᱵᱮᱵᱚᱥᱛᱟ ᱠᱚ ᱢᱮᱱᱟᱜᱼᱟ᱾
ᱚᱱᱠᱟ ᱢᱟ ᱟᱞᱮ ᱥᱮᱫ ᱫᱚ ᱱᱚᱛᱮ ᱫᱚ ᱫᱟᱜ ᱡᱟᱹᱲᱤ ᱦᱚᱸ ᱫᱟᱜ ᱡᱟᱹᱲᱤ ᱭᱟᱭ ᱟᱨ ᱥᱤᱨᱰᱞᱚ ᱠᱚᱦᱚᱸ ᱢᱮᱱᱟᱜ ᱜᱮᱭᱟ
ᱟᱪᱷᱟ-ᱟᱪᱷᱟ ᱛᱟᱦᱚᱞᱮ ᱦᱟᱸᱜ ᱱᱟᱯᱟᱭ ᱜᱮ ᱫᱟᱜ ᱡᱟᱹᱲᱤ ᱠᱚ ᱩᱱᱟᱹᱜ ᱴᱷᱤᱠ ᱥᱟᱺᱦᱤᱡ ᱵᱟᱝ ᱦᱩᱭᱞᱮᱱ ᱨᱮᱦᱚᱸ ᱪᱟᱥ ᱫᱚ ᱦᱟᱸᱜ ᱦᱩᱭᱩᱜ ᱛᱟᱯᱮᱭᱟ
ᱟᱪᱷᱟ ᱟᱯᱮᱥᱮᱫ ᱫᱚ ᱛᱟᱦᱚᱞᱮ ᱛᱤᱱ ᱫᱷᱟᱣ ᱠᱚ ᱪᱟᱥ ᱜᱮᱭᱟ
ᱟᱞᱮ ᱥᱮᱫ ᱫᱚ ᱦᱟᱸᱜ ᱪᱟᱥ ᱫᱚ ᱢᱤᱫ ᱫᱷᱟᱣ ᱜᱮ ᱚᱱ ᱞᱤᱧ ᱞᱟᱹᱭᱟᱫ ᱵᱮᱱ ᱡᱟᱦᱟᱸ ᱞᱮᱠᱟ ᱥᱮᱨᱢᱟ ᱡᱟᱹᱲᱤ ᱵᱷᱚᱨᱥᱟ ᱥᱮᱨᱢᱟ ᱡᱟᱹᱲᱤ ᱫᱚ ᱡᱟᱣ ᱚᱠᱛᱚ ᱫᱚ ᱦᱟᱸᱜ ᱵᱟᱭ ᱡᱟᱹᱲᱤᱭᱟ ᱥᱮ ᱱᱚᱜᱼᱚ ᱱᱚᱣᱟ ᱱᱤᱛᱚᱜ ᱟᱥᱟᱲ ᱵᱚᱸᱜᱟ, ᱥᱟᱱ ᱵᱚᱸᱜᱟ ᱜᱮ ᱡᱟᱹᱥᱛᱤ ᱫᱚ ᱡᱟᱹᱲᱤᱭᱟ ᱚᱱᱟ ᱠᱷᱟᱹᱛᱤᱨ ᱱᱚᱜᱼᱚᱭ ᱦᱟᱸᱜ ᱪᱟᱥ ᱫᱚ ᱱᱤᱭᱟᱹ ᱥᱚᱢᱚᱭ ᱜᱮ ᱢᱟᱱᱮ ᱦᱳᱲᱳ ᱪᱟᱥ ᱫᱚ ᱦᱟᱸᱜ ᱢᱮᱱ ᱞᱮᱠᱷᱟᱱ ᱫᱚ ᱫᱟᱜ ᱠᱚ ᱡᱟᱹᱥᱛᱤ ᱜᱮ ᱞᱟᱜᱟᱜ-ᱟ ᱥᱮ
ᱦᱮᱸᱻᱦᱮᱸ᱾
ᱦᱮᱸ ᱛᱟᱦᱞᱮ ᱦᱟᱸᱜ ᱱᱤᱛᱚᱜ ᱜᱮ, ᱱᱚᱣᱟ ᱨᱮᱜᱮ ᱟᱥᱟᱲ ᱵᱚᱸᱜᱟ ᱜᱮ ᱪᱟᱥ ᱟᱞᱮ ᱢᱤᱫ ᱫᱷᱟᱣ ᱜᱮ᱾ ᱟᱯᱮ ᱜᱮ ᱛᱤᱱᱟᱹᱜ ᱫᱷᱟᱣ ᱯᱮ ᱪᱟᱥᱟ?
ᱟᱞᱮ ᱱᱚᱛᱮ ᱢᱟ
ᱵᱟ ᱦᱮᱸ
ᱦᱮᱸ
ᱟᱨᱚᱸ ᱯᱨᱚᱵᱽᱞᱮᱢᱮᱫ ᱛᱟᱹᱠᱤᱱᱟ᱾ ᱦᱮᱞᱳ
ᱦᱟᱱ ᱱᱮᱛᱚᱜ ᱵᱮᱱ ᱟᱸᱡᱚᱢᱫᱟ
ᱦᱳᱭ ᱦᱳᱭ ᱱᱤᱛᱚᱜ ᱫᱚᱞᱤᱧ ᱟᱸᱡᱚᱢᱮᱫᱼᱟ᱾
ᱦᱳᱲᱳ ᱥᱩᱢᱩᱝ ᱜᱮ ᱠᱚ ᱪᱟᱥ ᱜᱮᱭᱟ ᱥᱮ ᱥᱚᱵᱽᱡᱤ ᱠᱚᱦ ᱠᱚ ᱪᱟᱥ ᱜᱮᱭᱟ?
ᱵᱟᱝ-ᱵᱟᱝ ᱥᱚᱵᱽᱡᱤ ᱠᱚᱫᱚ ᱦᱟᱸᱜ ᱵᱟᱞᱮ ᱪᱟᱥ ᱜᱮᱭᱟ ᱫᱟᱜ ᱠᱚ ᱵᱟᱝ ᱠᱷᱟᱹᱛᱤᱨ ᱥᱚᱵᱽᱡᱤ ᱠᱚᱫᱚ ᱵᱟᱝ ᱪᱟᱥ ᱵᱟᱲᱟᱭ ᱦᱩᱭᱩᱜ ᱜᱮᱭᱟ᱾ ᱟᱫᱚ ᱦᱟᱸᱜ ᱱᱚᱜᱼᱚᱭ ᱦᱩᱲᱩ ᱨᱟᱠᱟᱵ ᱠᱟᱛᱮᱫ ᱛᱩᱲᱤ ᱠᱚ ᱦᱟᱸᱜ ᱞᱮ ᱮᱨ ᱠᱟᱜ ᱜᱮᱭᱟ ᱚᱱᱟ ᱛᱩᱲᱤ ᱠᱚᱜᱮ᱾ ᱟᱨ ᱥᱚᱵᱽᱡᱤ ᱠᱚᱫᱚ ᱚᱲᱟᱜ ᱡᱚᱢ ᱪᱟᱞᱟᱜ ᱞᱮᱠᱟ ᱚᱲᱟᱜ ᱥᱩᱨ ᱠᱚᱨᱮᱫ ᱟᱨᱠᱤ ᱵᱮᱸᱜᱟᱲ, ᱵᱤᱞᱟᱹᱛᱤ ᱵᱚᱨᱵᱷᱚᱴᱤ ᱠᱚ, ᱱᱚᱜᱼᱚᱭ ᱱᱚᱣᱟ ᱠᱚᱜᱮ ᱥᱮ ᱱᱮᱛᱟᱨ ᱫᱤᱱ ᱦᱚᱸ ᱚᱱᱟ ᱠᱚ ᱦᱟᱸᱜ ᱠᱤᱪᱷᱩ ᱜᱟᱱ ᱫᱚ ᱨᱚᱦᱚᱭ ᱵᱟᱲᱟ ᱟᱠᱟᱫ ᱜᱮᱭᱟ ᱠᱚ᱾ ᱥᱮᱠᱚ ᱟᱞᱮ ᱠᱚᱦᱚᱸ ᱵᱮᱸᱜᱟᱲ ᱠᱚ ᱵᱚᱨᱵᱚᱴᱤ ᱠᱚ ᱠᱟᱨᱞᱟ ᱠᱚ, ᱢᱟᱱᱮ ᱱᱮᱛᱟᱨ ᱫᱚ ᱟᱥᱟᱲ ᱵᱚᱸᱜᱟ ᱫᱚ ᱟᱥᱟᱲ ᱥᱟᱱ ᱫᱚ ᱠᱟᱹᱢᱤ ᱫᱤᱱ ᱥᱮ ᱛᱟᱦᱞᱮ ᱥᱮ ᱟᱵᱚ ᱱᱚᱣᱟ ᱨᱮᱸᱜᱮᱡ ᱦᱚᱲ᱾ ᱥᱮᱛᱟᱜ ᱨᱮ ᱠᱟᱹᱢᱤ ᱩᱰᱩᱠᱚᱜᱼᱟ᱾ ᱟᱨ ᱟᱹᱭᱩᱵ ᱮᱢ ᱨᱩᱣᱟᱹᱲᱟ᱾ ᱛᱟᱦᱚᱞᱮ ᱚᱱᱠᱟ ᱮᱠᱴᱟ ᱵᱟᱡᱟᱨ ᱠᱚ ᱥᱮ ᱦᱟᱴ ᱠᱚ ᱪᱟᱞᱟᱜ ᱦᱚᱸ ᱚᱠᱛᱚ ᱠᱚ ᱵᱟᱭ ᱧᱟᱢᱚᱜᱼᱟ᱾ ᱥᱮ ᱚᱲᱟᱜ ᱨᱮ ᱛᱟᱦᱮᱱ ᱠᱷᱟᱱ ᱫᱚ ᱡᱟᱜᱮ ᱚᱱᱟ ᱜᱮᱢ ᱩᱛᱩ ᱵᱟᱲᱟ ᱠᱮᱜᱼᱟ, ᱥᱮᱛᱟᱜ ᱨᱮ ᱞᱚᱜᱚᱱ ᱧᱚᱜ ᱟᱨ ᱠᱟᱹᱢᱤᱢ ᱩᱰᱩᱠᱼᱟ᱾ ᱠᱟᱹᱣᱰᱤ ᱠᱚᱦᱚᱸ ᱵᱟᱧᱪᱟᱜᱼᱟ᱾ ᱟᱫᱚ ᱚᱱᱟ ᱠᱷᱟᱹᱛᱤᱨ ᱦᱟᱸᱜ ᱚᱲᱟᱜ ᱩᱛᱩ ᱡᱚᱢ ᱞᱮᱠᱟ ᱞᱮ ᱪᱟᱥᱟ᱾ ᱚᱱᱠᱟ ᱡᱟᱹᱥᱛᱤ ᱠᱤᱨᱤᱧ ᱟᱹᱠᱷᱨᱤᱧ ᱦᱟᱹᱵᱤᱡ ᱫᱚ ᱵᱟᱝ᱾
ᱟᱪᱪᱷᱟ᱾
ᱟᱯᱮ ᱥᱮᱫ ᱜᱮ ᱚᱠᱟ ᱞᱮᱠᱟ?
ᱟᱞᱮ ᱥᱮᱫ ᱦᱚᱸ ᱚᱱᱠᱟ ᱜᱮ, ᱥᱚᱵᱽᱡᱤ ᱠᱚᱫᱚ ᱚᱱᱠᱟ ᱠᱚᱢ ᱜᱮᱠᱚ ᱪᱟᱥ ᱜᱮᱭᱟ᱾ ᱚᱱᱟ ᱦᱩᱲᱩ ᱠᱚᱜᱮ ᱡᱟᱹᱥᱛᱤ ᱠᱚ ᱪᱟᱥ
ᱟᱪᱪᱷᱟ ᱟᱪᱪᱷᱟ᱾
ᱵᱟᱫᱟᱢ ᱠᱚ ᱛᱟᱦᱚᱞᱮ ᱦᱩᱭᱩᱜ ᱜᱮᱭᱟ ᱟᱯᱮ ᱥᱮᱫ ᱫᱚ?
ᱵᱟᱫᱟᱢ ᱠᱚ ᱥᱤᱡᱤᱱ ᱜᱮ ᱚᱱᱠᱟ ᱠᱚ ᱪᱟᱥ ᱜᱮᱭᱟ᱾ ᱡᱟᱹᱥᱛᱤ ᱫᱚ
ᱟᱪᱪᱷᱟ, ᱟᱪᱪᱷᱟ ᱟᱨ ᱛᱟᱦᱚᱞᱮ ᱟᱹᱞᱩ ᱠᱚ ᱛᱤᱱᱟᱹᱜ ᱡᱟᱹᱥᱛᱤ ᱯᱮ ᱪᱟᱥᱟ ᱥᱮ ᱵᱟᱝ?
ᱟᱞᱩ ᱠᱚᱫᱚ ᱦᱟᱸᱜ ᱚᱱᱠᱟ ᱵᱟᱝ ᱠᱚ ᱮᱢ ᱜᱮᱭᱟ ᱱᱚᱛᱮ ᱫᱚ᱾
ᱚᱻ ᱚᱸ᱾ ᱛᱟᱦᱞᱮ ᱚᱱᱠᱟ ᱫᱤᱥᱚᱢ ᱫᱚ ᱟᱯᱮ ᱫᱚ ᱚᱠᱟ ᱥᱮᱫ ᱯᱮ ᱯᱟᱲᱟᱜ ᱠᱟᱱᱟ?
ᱟᱞᱮᱭᱟᱜ ᱱᱚᱣᱟ ᱫᱚ ᱵᱤᱨ ᱦᱚᱸ ᱜᱮ ᱛᱟᱞᱮᱭᱟ᱾ ᱢᱮ ᱟᱡᱚᱢ ᱟᱠᱟᱫᱟ?
ᱦᱳᱭ ᱦᱳᱭ ᱟᱸᱡᱚᱢ ᱟᱠᱟᱫ ᱜᱮᱭᱟ ᱞᱤᱧ᱾
ᱟᱵᱤᱱᱟᱜ
ᱟᱹᱞᱤᱧ ᱫᱚ ᱵᱟᱸᱠᱩᱲᱟ ᱞᱤᱧ ᱯᱟᱲᱟᱜ ᱠᱟᱱᱟ᱾
ᱟᱹᱵᱤᱱ
ᱵᱟᱝ ᱟᱸᱡᱚᱢᱚᱜ ᱠᱟᱱᱟ ᱟᱨ ᱢᱤᱫ ᱫᱷᱟᱣ ᱞᱟᱹᱭ ᱵᱤᱱ ᱡᱳᱨ ᱧᱚᱜ ᱠᱟᱛᱮᱫ᱾
ᱠᱚ ᱢᱮᱱᱟᱜ ᱜᱮᱭᱟ ᱛᱟᱦᱞᱮ?
ᱦᱳᱭ ᱦᱳᱭ ᱵᱩᱨᱩ ᱠᱚᱫᱚ ᱦᱟᱸᱜ ᱚᱱᱠᱟ ᱫᱚ ᱵᱟᱹᱱᱩᱜᱼᱟ ᱾ ᱢᱮᱱᱠᱷᱟᱱ ᱥᱚᱢᱟᱱ ᱱᱚᱜᱼᱚᱭ ᱱᱚᱣᱟ ᱡᱟᱦᱟᱸ ᱥᱟᱨᱡᱚᱢ ᱵᱤᱨ ᱠᱚ
ᱦᱮᱸ ᱦᱮᱸᱻ
ᱥᱟᱨᱡᱚᱢ ᱵᱤᱨ ᱠᱚᱫᱚ ᱦᱟᱜ ᱦᱮᱸ ᱦᱮᱱᱟᱜ ᱜᱮᱭᱟ, ᱡᱟᱹᱥᱛᱤ ᱜᱮ᱾
ᱚ ᱟᱪᱪᱷᱟ, ᱟᱪᱪᱷᱟ᱾ ᱛᱟᱦᱚᱞᱮ ᱟᱯᱮᱭᱟᱜ ᱚᱱᱟ ᱵᱤᱨ ᱠᱚᱨᱮ ᱢᱟᱱᱮ ᱪᱮᱫ ᱪᱮᱫ ᱧᱟᱢᱚᱜ ᱜᱮᱭᱟ?
ᱵᱤᱨ ᱨᱮ ᱫᱚ ᱢᱮᱱ ᱞᱮᱠᱷᱟᱱ ᱫᱚ ᱦᱟᱸᱜ ᱱᱤᱛᱚᱜ ᱫᱚ ᱟᱹᱰᱤ ᱟᱭᱢᱟ ᱜᱮ ᱧᱟᱢᱚᱜ ᱠᱟᱱᱟ᱾ ᱡᱟᱦᱟᱸ ᱫᱚ ᱩᱫ ᱯᱩᱴᱠᱟᱹ ᱟᱹᱰᱤ ᱡᱟᱹᱥᱛᱤ ᱜᱮᱠᱚ ᱳᱢᱚᱱᱚᱜ ᱠᱟᱱᱟ᱾ ᱱᱤᱭᱟᱹ ᱚᱠᱛᱚ ᱫᱚ ᱟᱨ ᱵᱟᱝᱠᱷᱟᱱ ᱮᱴᱟᱜ ᱚᱠᱛᱚ ᱢᱟ ᱚᱱᱮ ᱡᱟᱦᱟᱸᱞᱮᱠᱟ ᱥᱟᱦᱟᱱ ᱥᱟᱠᱟᱢ ᱥᱟᱦᱟᱱ ᱢᱟᱵᱚᱱ ᱧᱟᱢᱮᱫ ᱜᱮ ᱵᱤᱨ ᱠᱷᱚᱱᱟᱜ, ᱛᱟᱨᱯᱚᱨᱮ ᱚᱱᱠᱟ ᱥᱟᱨᱡᱚᱢ ᱥᱟᱠᱟᱢ ᱚᱠᱛᱚ ᱚᱠᱛᱚ ᱫᱚ ᱥᱟᱨᱡᱚᱢ ᱥᱟᱠᱟᱢ ᱦᱮᱡ ᱠᱟᱛᱮᱫ, ᱯᱟᱛᱲᱟ ᱠᱚ ᱯᱟᱹᱴᱤ ᱵᱟᱲᱟ ᱠᱟᱛᱮ ᱟᱹᱠᱷᱨᱤᱧ ᱵᱟᱲᱟ ᱦᱚᱸ ᱦᱩᱭᱩᱜ ᱜᱮᱭᱟ᱾ ᱥᱮ ᱛᱮᱨᱮᱞ ᱥᱟᱠᱟᱢ ᱚᱠᱛᱚ ᱦᱚᱸ ᱛᱮᱨᱮᱞ ᱥᱟᱠᱟᱢ ᱟᱹᱠᱷᱨᱤᱧ ᱵᱟᱲᱟ ᱦᱩᱭᱩᱜ ᱜᱮᱭᱟ᱾ ᱚᱱᱟ ᱵᱮᱜᱟᱨ ᱦᱚᱸ ᱡᱟᱦᱟᱸ ᱫᱚ ᱡᱚ ᱵᱤᱞᱤ ᱠᱚ᱾ ᱛᱮᱨᱮᱞ, ᱦᱟᱨᱚᱯ, ᱢᱮᱨᱞᱮᱡ, ᱵᱷᱚᱱᱴᱨᱳ,
ᱦᱮᱸ ᱦᱮᱸ᱾
ᱱᱚᱜᱼᱚ ᱱᱚᱣᱟ ᱠᱚ ᱟᱭᱢᱟ ᱜᱟᱱ ᱜᱮ ᱚᱱᱠᱟ ᱾ ᱡᱚ ᱵᱤᱞᱤ ᱥᱮ ᱟᱲᱟᱜ ᱥᱟᱠᱟᱢ ᱠᱚᱦᱚᱸ ᱧᱟᱢᱚᱜ ᱜᱮᱭᱟ ᱾
ᱟᱪᱪᱷᱟ ᱾
ᱟᱯᱮ ᱥᱮᱫ ᱜᱮ ᱚᱠᱟ ᱞᱮᱠᱟ?
ᱦᱮᱸ ᱟᱞᱮ ᱥᱮᱫ ᱦᱚᱸ ᱥᱟᱨᱡᱚᱢ ᱵᱤᱨ ᱜᱮ ᱢᱮᱱᱟᱜ ᱜᱮᱭᱟ, ᱢᱮᱱᱠᱷᱟᱱ ᱚᱱᱟ ᱟᱫᱚ ᱫᱟᱨᱮ ᱫᱚ ᱟᱨ ᱮᱢᱟᱱ ᱮᱢᱟᱱ ᱫᱟᱨᱮ ᱠᱚᱦᱚᱸ ᱢᱮᱱᱟᱜ ᱜᱮᱭᱟ᱾ ᱟᱯᱮ ᱚᱱᱛᱮ
ᱪᱮᱫ ᱵᱤᱱ ᱞᱟᱹᱭᱮᱫᱟ ᱵᱟᱹᱞᱤᱧ ᱟᱡᱚᱢᱮᱫᱼᱟ ᱾
ᱢᱟᱛᱠᱚᱢ ᱢᱟᱛᱠᱚᱢ ᱾
ᱦᱳᱭ ᱢᱟᱛᱠᱚᱢ ᱫᱚ ᱦᱟᱸᱜ ᱟᱹᱰᱤ ᱡᱟᱹᱥᱛᱤ ᱜᱮ ᱦᱮᱱᱟᱜᱼᱟ ᱱᱚᱛᱮ ᱫᱚ ᱾
ᱟᱪᱪᱷᱟ ᱾
ᱟᱫᱚ ᱢᱟᱛᱠᱚᱢ ᱫᱟᱨᱮ ᱠᱚᱦᱚᱸ ᱦᱮᱱᱟᱜ ᱜᱮᱭᱟ, ᱢᱟᱛᱠᱚᱢ ᱦᱚᱸᱞᱮ ᱦᱟᱞᱟᱝ ᱜᱮᱭᱟ ᱾ ᱟᱫᱚ ᱚᱱᱟ ᱠᱚ ᱢᱟᱛᱠᱚᱢ ᱫᱟᱨᱮ ᱠᱚ ᱠᱷᱟᱹᱛᱤᱨ ᱢᱟᱱᱮ ᱪᱮᱫ ᱞᱤᱧ ᱞᱟᱹᱭᱟ ᱢᱟᱛᱠᱚᱢ ᱫᱟᱨᱮ ᱠᱚ ᱡᱟᱹᱥᱛᱤ ᱦᱮᱱᱟᱜᱼᱟ ᱛᱚ, ᱛᱟᱦᱚᱞᱮ ᱡᱚᱠᱷᱚᱱ ᱦᱟᱜ ᱢᱟᱛᱠᱚᱢ ᱠᱚ ᱜᱮᱞᱮᱜᱼᱟ ᱥᱮ ᱤᱱᱟᱹ ᱥᱚᱢᱚᱭ ᱤᱱᱟᱹ ᱥᱚᱢᱚᱭ ᱢᱟ ᱫᱚᱢᱮ ᱦᱟᱸᱜ ᱛᱟᱦᱚᱞᱮ ᱢᱟᱛᱠᱚᱢ ᱦᱟᱞᱟᱝ ᱞᱟᱹᱜᱤᱫ ᱫᱟᱨᱮ ᱵᱩᱴᱟᱹ ᱢᱟ ᱥᱟᱯᱷᱟ ᱞᱟᱜᱟᱜ ᱜᱮ ᱾
ᱦᱮᱸ ᱾
ᱛᱟᱦᱚᱞᱮ ᱩᱱ ᱚᱠᱛᱚ ᱫᱚ ᱚᱱᱠᱟ ᱥᱮᱸᱜᱮᱞ ᱠᱚᱠᱚ ᱫᱷᱚᱨᱟᱣ ᱵᱟᱲᱟᱣᱟᱜᱼᱟ ᱥᱮ ᱥᱟᱱᱟᱢ ᱦᱚᱲ ᱜᱮ ᱥᱮᱸᱜᱮᱞ ᱠᱚᱵᱚᱱ ᱫᱷᱚᱨᱟᱣ ᱵᱟᱲᱟᱣᱟᱜ ᱠᱟᱱᱟ ᱵᱤᱨ ᱨᱮ ᱾ ᱛᱟᱦᱚᱞᱮ ᱚᱱᱠᱟ ᱠᱟᱛᱮᱫ ᱟᱫᱚ ᱟᱭᱢᱟ ᱜᱟᱱ ᱜᱮ ᱫᱟᱨᱮ ᱠᱚ ᱞᱚ ᱨᱚᱸᱜᱚᱜ ᱠᱟᱱᱟ ᱥᱮ ᱡᱤᱵᱽ ᱡᱤᱭᱟᱹᱞᱤ ᱦᱚᱸᱠᱚ ᱜᱩᱡᱩᱜ ᱠᱟᱱ ᱜᱮᱭᱟ ᱠᱤᱪᱷᱩ ᱜᱟᱱ ᱫᱚ, ᱚᱱᱠᱟ ᱠᱟᱛᱮ ᱟᱭᱢᱟ ᱜᱟᱱ ᱜᱮ ᱵᱤᱨ ᱠᱚ ᱨᱮᱱᱟᱜ ᱦᱚᱸ ᱠᱷᱚᱛᱤ ᱠᱚ ᱦᱩᱭᱩᱜ ᱠᱟᱱ ᱛᱟᱵᱚᱱᱟ ᱛᱚ ᱫᱤᱱ ᱫᱤᱱᱛᱮ ᱦᱤᱱᱟᱹ ᱱᱤᱭᱟᱹ ᱡᱟᱦᱟᱸ ᱦᱩᱰᱤᱧ ᱦᱩᱰᱤᱧ ᱫᱟᱨᱮ ᱚᱱᱠᱟ ᱱᱟᱹᱲᱤ ᱠᱚ ᱨᱟᱱ ᱢᱩᱨᱜᱟᱹᱱ ᱠᱚᱦᱚᱸ ᱵᱚᱱ ᱟᱫᱮᱜᱼᱟ᱾ ᱚᱱᱠᱟ ᱠᱟᱛᱮᱫ ᱟᱭᱢᱟ ᱜᱟᱱ ᱜᱮ ᱠᱷᱚᱛᱤᱭᱮᱫᱼᱟ ᱵᱚᱱ ᱵᱤᱨ ᱠᱚ ᱨᱮᱱᱟᱜ ᱾
ᱦᱮᱸ ᱾
ᱟᱯᱮ ᱥᱮᱫ ᱚᱠᱟ ᱞᱮᱠᱟ ᱛᱟᱦᱚᱞᱮ ᱵᱤᱨ ᱠᱚᱨᱮ ᱥᱮᱸᱜᱮᱞ ᱠᱚᱠᱚ ᱫᱷᱚᱨᱟᱣ ᱵᱟᱲᱟᱭ ᱜᱮᱭᱟ ᱥᱮ ᱵᱟᱝ?
ᱵᱤᱨ ᱨᱮ ᱢᱟ ᱚᱱᱟ ᱢᱟᱛᱠᱚᱢ ᱠᱚ ᱦᱟᱞᱟᱝ ᱠᱚ ᱞᱟᱹᱜᱤᱫ ᱛᱮ ᱦᱮᱸ ᱥᱮᱸᱜᱮᱞ ᱠᱚᱠᱚ ᱡᱳᱞ ᱵᱟᱲᱟᱭ ᱜᱮᱭᱟ ᱚᱱᱟ ᱛᱮᱢᱟ ᱟᱹᱰᱤ
ᱦᱳᱭ ᱦᱳᱭ᱾ ᱟᱪᱪᱷᱟ ᱟᱪᱪᱷᱟ᱾
ᱠᱤᱪᱷᱩ ᱨᱟᱱ ᱠᱚᱜᱮ ᱧᱟᱢᱚᱜ ᱜᱮᱭᱟ ᱛᱟᱵᱚᱱ ᱾
ᱦᱳᱭ ᱦᱳᱭ᱾ ᱦᱩᱸ ᱛᱚ᱾ ᱛᱟᱦᱚᱞᱮ ᱚᱱᱠᱟ ᱫᱚ ᱟᱯᱮ ᱡᱟᱦᱟᱸ ᱵᱤᱨ ᱨᱮ ᱟᱯᱮᱭᱟᱜ ᱡᱟᱦᱟᱸ ᱵᱤᱨ ᱦᱮᱱᱟᱜᱼᱟ ᱞᱟᱹᱭᱮᱫ ᱟᱹᱵᱤᱱ ᱛᱟᱦᱚᱞᱮ ᱚᱱᱠᱟ ᱟᱫᱚ ᱪᱮᱫ ᱪᱤᱞᱤ ᱪᱤᱞᱤ ᱡᱤᱵᱽ ᱡᱤᱭᱟᱹᱞᱤ ᱠᱚᱠᱚ ᱧᱮᱞᱚᱜ ᱜᱮᱭᱟ ᱚᱱᱟ ᱠᱚᱨᱮ?
ᱱᱚᱣᱟ ᱠᱚᱨᱮ ᱫᱚ ᱤᱭᱟᱹ ᱢᱮᱱᱟᱜ ᱠᱚᱣᱟ
ᱟᱪᱪᱷᱟ ᱟᱪᱪᱷᱟ᱾
ᱟᱨ ᱦᱚᱸ ᱮᱢ
ᱚᱸ ᱦᱚᱸ ᱦᱮᱸᱛᱚ ᱟᱞᱮ ᱱᱚᱛᱮ ᱦᱚᱸ ᱚᱱᱠᱟ ᱜᱮ ᱩᱱᱠᱩ ᱠᱚᱦᱚᱸ ᱩᱱᱠᱩ ᱠᱚ ᱥᱟᱱᱟᱢ ᱜᱮᱠᱚ ᱧᱮᱞᱚᱜᱼᱟ ᱥᱮ ᱟᱭᱢᱟ ᱞᱮᱠᱟᱱ ᱪᱮᱬᱮ ᱪᱤᱯᱲᱩ ᱠᱚ ᱠᱩᱞᱟᱹᱭ ᱛᱚᱨᱦᱚᱫ ᱠᱚᱠᱚ ᱧᱮᱞᱚᱜ ᱜᱮ ᱢᱮᱱᱠᱷᱟᱱ ᱟᱞᱮ ᱱᱚᱛᱮ ᱫᱚ ᱦᱟᱸᱜ ᱚᱱᱟ ᱡᱟᱹᱥᱛᱤ ᱫᱚ ᱠᱟᱭ ᱫᱚ ᱢᱟᱨᱟᱫ ᱟᱹᱰᱤ ᱡᱟᱹᱥᱛᱤ ᱦᱮᱱᱟᱜ ᱠᱚᱣᱟ ᱢᱟᱨᱟᱫ ᱾
ᱦᱚᱸ ᱟᱪᱪᱷᱟ
ᱱᱮᱛᱟᱨ ᱫᱚ ᱦᱟᱸᱜ ᱩᱱᱟᱹᱜ ᱫᱚ ᱵᱟᱠᱚ ᱵᱩᱡᱩᱜ-ᱟ ᱡᱚᱠᱷᱚᱱ ᱦᱟᱸᱜ ᱴᱷᱤᱠ ᱦᱩᱲᱩ ᱵᱤᱞᱤᱜ ᱚᱠᱛᱚᱼᱼ ᱩᱱ ᱫᱚ ᱦᱟᱜ ᱟᱹᱰᱤ ᱡᱟᱹᱥᱛᱤ ᱠᱚ ᱦᱤᱡᱩᱜ-ᱟ ᱚᱲᱟᱜ ᱥᱩᱨ ᱠᱚᱨᱮᱜ ᱦᱚᱸᱠᱚ ᱦᱤᱡᱩᱜ-ᱟ᱾ ᱥᱮ ᱡᱟᱦᱟᱸ ᱛᱤᱱᱟᱹᱜ ᱚᱱᱟ ᱵᱤᱨ ᱫᱷᱟᱨᱮ ᱠᱚᱨᱮᱱᱟᱜ ᱠᱷᱮᱛ ᱚᱱᱟ ᱠᱚᱫᱚ ᱦᱟᱸᱜ ᱠᱚ ᱞᱮᱯᱮ ᱞᱟᱯᱟ ᱞᱩᱸᱰᱟᱹ ᱜᱚᱜᱼᱼ ᱠᱟᱜ-ᱟ, ᱦᱳᱲᱩ ᱡᱚᱢ ᱠᱚᱠᱚ ᱟᱬᱜᱚᱱ ᱜᱮᱭᱟ ᱥᱮᱼᱼ
ᱟᱪᱪᱷᱟ-ᱟᱪᱪᱷᱟ ᱟᱞᱮ ᱵᱟᱱᱩᱜᱼᱼ
ᱚᱸ ᱟᱫᱚᱜᱼᱼ ᱦᱳᱭ-ᱦᱳᱭ ᱟᱫᱚ ᱱᱮᱛᱟᱨ ᱢᱟ ᱫᱚᱢᱮ ᱠᱚ ᱜᱚᱡᱮᱫ ᱠᱚᱣᱟ ᱥᱮ ᱦᱚᱲ ᱦᱚᱸ ᱫᱚᱢᱮ ᱠᱚ ᱜᱚᱡᱮᱫ ᱠᱚᱣᱟᱼᱼ ᱢᱟᱨᱟᱜ ᱠᱚ ᱟᱫᱚ ᱟᱞᱮ ᱱᱚᱛᱮ ᱨᱮᱦᱚᱸᱼᱼ ᱚᱱᱠᱟ ᱥᱤᱠᱟᱹᱨᱤᱭᱟᱹ ᱠᱚ ᱥᱮᱸᱫᱽᱨᱟ ᱠᱚᱠᱚ ᱦᱮᱡ ᱞᱮᱱᱠᱷᱟᱱ ᱫᱚ ᱦᱟᱸᱜ ᱵᱟᱞᱮ ᱥᱮᱸᱱᱫᱽᱨᱟ ᱦᱚᱪᱚ ᱟᱠᱚ ᱜᱮᱭᱟ ᱩᱱᱟᱹᱜ ᱫᱚᱼᱼ
ᱟᱪᱪᱷᱟ
ᱵᱟᱞᱮ ᱜᱚᱡ ᱦᱚᱪᱚ ᱟᱠᱚᱣᱟ ᱚᱱᱟ ᱠᱷᱟᱹᱛᱤᱨ ᱦᱮᱱᱟᱜ ᱠᱚᱣᱟ ᱟᱨᱠᱤ ᱵᱟᱠᱷᱟᱱᱼᱼ ᱱᱮᱛᱟᱨ ᱫᱚ ᱵᱟᱠᱚ ᱧᱮᱞᱚ-ᱜᱚᱜ ᱠᱟᱱᱟ ᱡᱟᱦᱟᱸᱭ ᱡᱤᱵ ᱡᱤᱵᱽᱡᱤᱭᱟᱹᱞᱤ ᱡᱚᱛᱚ ᱠᱚ ᱟᱫ ᱪᱟᱵᱟᱜᱼᱼ ᱠᱟᱱᱟ ᱛᱚ ᱫᱤᱱ-ᱫᱤᱱ ᱛᱮᱼᱼ ᱡᱷᱚᱛᱚ ᱥᱮᱸᱫᱽᱨᱟᱭᱮᱫ ᱠᱚᱣᱟ ᱠᱚ ᱜᱚᱡᱮᱫ ᱠᱚᱣᱟ ᱠᱚ᱾
ᱥᱮᱸᱫᱽᱨᱟ ᱛᱮᱜᱮ ᱛᱮ ᱡᱤᱵᱽ ᱡᱤᱭᱟᱹᱞᱤ ᱢᱟᱛᱚ ᱛᱚ-ᱠᱚᱼᱼ
ᱦᱳᱭ-ᱦᱳᱭ ᱦᱮᱸ ᱛᱚᱦ